ᱦᱮᱞᱳ᱾
ᱦᱮᱸ ᱪᱮᱜ ᱮᱢ ᱪᱤᱠᱟᱹᱭᱫᱟ? ᱪᱮᱜ ᱦᱚᱸ ᱵᱟᱝ ᱜᱮ᱾
ᱪᱤᱠᱟᱹ ᱦᱚᱸ ᱵᱟᱝ ᱫᱩᱲᱩᱜ ᱠᱟᱹᱱᱟᱹᱧ᱾
ᱪᱤᱠᱟᱹ ᱦᱚᱸ ᱵᱟᱝ ᱤᱧᱦᱚᱸ ᱚᱭ ᱛᱤᱸᱜᱩ ᱠᱟᱹᱱᱟᱹᱧ᱾ ᱪᱮᱫᱠᱟ ᱯᱟᱲᱦᱟᱜ ᱠᱟᱱᱟᱢ? ᱪᱮᱫᱠᱟᱢ ᱯᱟᱲᱦᱟᱜ ᱠᱟᱱᱟᱢ?
ᱟᱸ ᱦᱮᱸ᱾ ᱯᱟᱲᱦᱟᱣ ᱵᱟᱲᱟ ᱦᱩᱭᱩᱜ ᱠᱟᱱ ᱜᱮᱭᱟ᱾
ᱚ ᱚᱲᱟᱜ ᱪᱟᱞᱟᱣ ᱠᱟᱱᱟ?
ᱪᱟᱞᱟᱣ ᱞᱤᱱᱟᱹᱧ ᱩᱸᱢ ᱢᱟᱞᱟᱱᱚᱜ ᱦᱮᱡ ᱠᱟᱹᱱᱤᱧ᱾
ᱚ᱾ ᱟᱯᱮ ᱨᱮ ᱪᱮᱜ ᱯᱚᱨᱚᱵᱽ ᱠᱚ ᱦᱳᱭᱳᱜ ᱜᱮᱭᱟ?
ᱵᱟᱦᱟ, ᱥᱚᱦᱚᱨᱟᱭ, ᱠᱟᱨᱟᱢ᱾
ᱚ᱾ ᱵᱟᱦᱟ ᱪᱮᱜᱠᱟ ᱦᱳᱭᱳᱜ ᱜᱮᱭᱟ ᱟᱯᱮᱥᱮᱡ? ᱪᱮᱜᱠᱟ ᱦᱳᱭᱳᱜ ᱜᱮᱭᱟ?
ᱱᱟ ᱟᱹᱰᱤ ᱡᱟᱜ ᱡᱚᱢᱚᱠ ᱠᱟᱛᱮᱫ ᱜᱮ ᱦᱩᱭᱩᱜᱼᱟ ᱟᱞᱮᱥᱮᱫ ᱫᱚ᱾
ᱚ᱾ ᱟᱨ ᱮ ᱠᱟᱨᱟᱢ?
ᱠᱟᱨᱟᱢ ᱦᱚᱸ ᱡᱟᱣ ᱠᱟᱨᱟᱢ ᱦᱩᱭᱩᱜᱼᱟ ᱟᱞᱮ ᱥᱮᱫ ᱫᱚ ᱟᱹᱰᱤ ᱢᱟᱱᱮ ᱫᱚᱢᱮ ᱦᱚᱲ ᱠᱚ ᱦᱩᱭᱩᱜ ᱜᱮᱭᱟ ᱟᱞᱮ ᱴᱷᱮᱱ ᱫᱚ᱾ ᱢᱟᱱᱮ ᱦᱥᱹᱨ ᱟᱹᱜᱩ ᱜᱨ ᱯᱟᱸᱪ ᱫᱤᱱ ᱫᱷᱚᱨᱮ᱾ ᱯᱟᱸᱪ ᱫᱤᱱ ᱫᱷᱚᱨ ᱯᱟᱞᱚᱱᱟ ᱠᱚ᱾ ᱟᱹᱰᱤ ᱠᱤᱪᱷᱩ ᱱᱤᱭᱚᱢ ᱛᱟᱦᱮᱱᱟ᱾
ᱤᱥᱠᱩᱞᱮᱢ ᱪᱟᱜ ᱠᱟᱱᱟ ᱥᱮ ᱵᱟᱝ?
ᱦᱮᱸ ᱦᱚᱸᱜ-ᱚᱭ ᱛᱚ ᱦᱚᱞᱟ ᱜᱮ ᱦᱮᱡ ᱟᱠᱟᱱᱟᱹᱧ ᱟᱫᱚ ᱠᱟᱹᱴᱤᱡ ᱢᱟᱸᱫᱟᱜ ᱠᱟᱹᱱᱟᱹᱧ᱾ ᱟᱨ ᱥᱳᱢᱵᱟᱨ ᱠᱷᱚᱱ ᱪᱟᱞᱟᱜ ᱟᱹᱧ ᱦᱟᱸᱜ ᱠᱷᱟᱱ᱾
ᱫᱟᱠᱟ ᱠᱚᱯᱮ ᱡᱚᱢ ᱠᱮᱜᱼᱟ?
ᱟᱹᱣᱨᱤ᱾ ᱤᱥᱤᱱ ᱟᱹᱣᱨᱤᱣᱟᱜᱼᱟ᱾
ᱚ
ᱟᱯᱮ ᱥᱮᱫ ᱫᱚ ᱪᱮᱫ ᱠᱚ ᱦᱩᱭᱩᱜ ᱜᱮᱭᱟ?
ᱱ ᱟᱞᱮ ᱥᱮᱫ, ᱟᱞᱮ ᱥᱮᱫ ᱫᱚ ᱵᱟᱦᱟ ᱦᱩᱭᱩᱜ ᱜᱮᱭᱟ ᱟᱨ ᱥᱚᱨᱦᱟᱭ ᱦᱩᱭᱩᱜ ᱜᱮᱭᱟ ᱾ ᱦ
ᱵᱟᱦᱟ ᱫᱚ ᱢᱟᱜ ᱢᱚᱬᱮ ᱫᱚ ᱵᱟᱝ ᱦᱩᱭᱩᱜᱼᱟ ᱟᱯᱮ ᱥᱮᱫ?
ᱚᱱᱟ ᱠᱚᱫᱚ ᱵᱟᱝ ᱦᱩᱭᱩᱜ ᱜᱮᱭᱟ ᱾ ᱟᱯᱮ ᱴᱷᱮᱱ ᱦᱩᱭᱩᱜ ᱜᱮᱭᱟ?
ᱠᱟᱨᱟᱢ ᱦᱚᱸ ᱵᱟᱝ ᱢᱟᱜ ᱢᱚᱬᱮ ᱵᱟᱝ ᱟᱞᱮᱼᱼ ᱟᱞᱮ ᱴᱷᱮᱱ ᱦᱚᱸ ᱵᱟᱝ ᱦᱩᱭᱩᱜ ᱜᱮᱭᱟ, ᱤᱧ ᱫᱚ ᱵᱟᱹᱧ ᱧᱮᱞ ᱵᱟᱲᱟ ᱟᱠᱟᱫᱟ ᱢᱟᱜ ᱢᱚᱬᱮ ᱪᱮᱫ ᱞᱮᱠᱟ ᱦᱩᱭᱩᱜ ᱜᱮᱭᱟ ᱾
ᱚᱸ ᱥᱚᱨᱦᱟᱭ ᱵᱟᱝ ᱦᱩᱭᱩᱜ ᱜᱮᱭᱟ ᱟᱯᱟ ᱥᱮᱫ?
ᱦᱩᱭᱩᱜᱼᱟ ᱠᱟᱹᱞᱤ ᱯᱩᱡᱟᱹᱭ ᱥᱚᱢᱚᱭ ᱾
ᱛᱟᱨᱢᱟᱱᱮ ᱟᱯᱮᱴᱷᱮᱱ ᱫᱚ ᱥᱚᱦᱨᱟᱭ ᱠᱟᱨᱟᱢ ᱟᱨᱼᱼ
ᱵᱟᱦᱟ ᱦᱩᱸ ᱾
ᱦ ᱤᱥᱠᱩᱞ ᱨᱮ ᱨᱮᱡᱤᱥᱴᱨᱮᱥᱚᱱ ᱮᱢ ᱠᱚᱨᱟᱣ ᱠᱮᱫᱟ?
ᱦᱩᱭᱩᱜ ᱠᱟᱱᱟ ᱾ ᱤᱧ ᱫᱚ ᱵᱟᱹᱧ ᱵᱟᱰᱟᱭ ᱫᱚ ᱾
ᱚ
ᱤᱧ ᱫᱚ ᱦᱚᱞᱟ ᱜᱮᱛᱚ ᱚᱲᱟᱜ ᱠᱷᱚᱱ ᱦᱮᱡ ᱮᱱᱟᱹᱧ ᱛᱟᱦᱞᱮ ᱾ ᱵᱟᱝ ᱵᱟᱰᱟᱭᱟᱹᱧ ᱾
ᱪᱮᱫ ᱫᱷᱤᱱᱟᱹᱜ ᱪᱮᱫ ᱯᱮ ᱪᱮᱫ ᱯᱮ ᱩᱛᱩᱭᱮᱫᱟ?
ᱯᱚᱴᱚᱞ ᱟᱞᱩ ᱠᱸᱫᱽᱨᱤᱼᱼ ᱟᱨ ᱫᱟᱹᱞ ᱾ ᱟᱢ ᱫᱚ ᱚᱠᱟᱨ ᱨᱮ ᱢᱮᱱᱟᱢᱟ?
ᱤᱧ ᱤᱧ ᱫᱚ ᱼᱼ ᱦᱳᱥᱴᱮᱞ ᱨᱮ ᱢᱤᱱᱟᱧᱟ ᱾
ᱛᱤᱥᱮᱢ ᱦᱮᱡ ᱟᱠᱟᱱᱟ ᱚᱲᱟᱜ ᱠᱷᱚᱱ?
ᱦᱮᱡ ᱠᱟᱹᱱᱟᱹᱧ ᱦᱩᱭᱱᱟ ᱪᱷᱚ ᱥᱟᱛ ᱫᱤᱱ ᱾
ᱦᱮᱸ
ᱟᱫᱚ ᱪᱮᱫ ᱠᱚ ᱞᱟᱹᱭᱟ, ᱠᱟᱨᱟᱢ ᱫᱚ ᱛᱤᱥ ᱦᱩᱭᱩᱜ ᱜᱮᱛᱮ ᱾
ᱡᱚᱠᱷᱚᱱ ᱨᱮᱱᱟᱜ ᱪᱮᱫ ᱤᱧ ᱞᱟᱹᱭᱟᱼᱼ ᱵᱟᱝᱞᱟ ᱛᱮ ᱫᱚ ᱢᱟᱥ ᱨᱮᱱᱟ ᱧᱩᱛᱩᱢ ᱞᱤᱧᱼᱼ ᱵᱟᱹᱧ ᱞᱟᱹᱭ ᱫᱟᱲᱮᱭᱟᱜ ᱠᱟᱱᱟ ᱴᱷᱤᱠ, ᱳᱭ ᱥᱮᱯᱴᱮᱢᱵᱚᱨ ᱥᱮ ᱚᱱᱠᱟ ᱦᱩᱭᱩᱜ ᱜᱮᱭᱟ ᱢᱟᱱᱮ ᱫᱩᱨᱜᱟᱹ ᱯᱩᱡᱟᱹ ᱞᱟᱦᱟ ᱾ ᱦᱩᱲᱩ ᱜᱮᱞᱮ ᱨᱟᱠᱟᱵᱟ ᱡᱚᱠᱷᱚᱱᱼᱼ
ᱛᱟᱨᱢᱟᱱᱮ ᱥᱮᱴᱮᱨ ᱦᱤᱡᱩᱜ ᱠᱟᱱᱟ ᱛᱚ ᱾
ᱦᱮᱸ ᱾
ᱛᱟᱦᱮ ᱪᱮᱫ ᱮᱢ ᱪᱤᱠᱟᱹᱭ ᱮᱫᱟ ᱱᱤᱛᱚᱜ ᱫᱚ?
ᱪᱤᱠᱟᱹ ᱦᱚᱸ ᱵᱟᱝ ᱫᱩᱲᱩᱵ ᱠᱟᱹᱱᱟᱹᱧ ᱢᱟᱫᱟᱜ ᱠᱟᱹᱱᱟᱹᱧ ᱫᱚ ᱟᱨ ᱾ ᱵᱷᱟᱜᱮ ᱵᱟᱝ ᱵᱩᱡᱮᱫ ᱛᱮᱧ ᱫᱩᱲᱩᱵ ᱠᱟᱱᱟᱧ ᱾
ᱚ ᱾
ᱟᱢᱫᱚ ᱡᱚᱢ ᱵᱟᱲᱟ ᱦᱩᱭ ᱮᱱ ᱛᱟᱢᱟ?
ᱟᱦᱣᱨᱤ ᱾
ᱚ, ᱫᱟᱜ ᱡᱩᱨᱚᱜ ᱠᱟᱱᱟ ᱚᱱᱛᱮ? ᱤᱧᱟᱜ ᱠᱩᱠᱞᱤ ᱦᱮᱞᱳ ᱾
ᱛᱟᱵᱤᱱ ᱟᱠᱚ, ᱠᱚᱱᱴᱤᱱᱤᱭᱩ ᱨᱚᱲ ᱤᱫᱤ ᱦᱩᱭᱩᱜ-ᱟ ᱾ ᱟ ᱻ ᱵᱟᱝ ᱾
ᱟᱹᱰᱤ ᱦᱚᱲ ᱜᱮ ᱚᱰᱮ ᱜᱮ
ᱦᱮᱞᱳ ᱾
ᱦᱮᱞᱳ ᱾
ᱦᱮᱸᱻ
ᱞᱟᱹᱭ ᱢᱮ ᱾ ᱞᱟᱹᱭ ᱤᱫᱤᱧ ᱫᱟᱜ ᱮᱫᱟᱭ ᱚᱱᱛᱮ ᱟᱯᱮ ᱥᱮᱫ?
ᱵᱟ ᱱᱤᱛᱳᱜ ᱫᱚ ᱵᱟᱭ ᱫᱟᱜ ᱮ ᱱᱤᱛᱳᱜ ᱫᱚ ᱫᱟᱜ ᱫᱟᱜ ᱨᱤᱢᱤᱞ ᱟᱠᱟᱫᱟᱭ ᱾ ᱚᱱᱛᱮ?
ᱚ ᱾ ᱦᱮᱸ ᱫᱟᱜ ᱮᱫᱟᱭ ᱠᱟᱹᱴᱤᱡ ᱾
ᱚᱻ ᱴᱤᱭᱩᱥᱮᱱ ᱠᱚ ᱪᱟᱜ ᱠᱟᱱᱟ?
ᱵᱟᱝ ᱜᱮ ᱾
ᱚ ᱾ ᱴᱤᱭᱩᱥᱚᱱ ᱛᱤᱱᱟᱹᱜ ᱮᱢ ᱦᱟᱛᱟᱣ ᱟᱠᱟᱫᱟ?
ᱢᱤᱫ ᱴᱮᱱ ᱜᱮ ᱾
ᱚᱻ
ᱥᱠᱩᱞ ᱨᱮ ᱠᱮᱞᱟᱥ ᱪᱮᱫ ᱞᱮᱠᱟ ᱦᱩᱭᱩᱜ ᱠᱟᱱ ᱛᱟᱯᱮᱭᱟ?
ᱠᱮᱞᱟᱥ ᱦᱩᱭᱩᱜ ᱠᱟᱱᱟ, ᱢᱟᱱᱮ ᱵᱟᱹᱧ ᱪᱟᱞᱟᱜ ᱠᱟᱱᱟ ᱩᱱᱟᱹᱜ ᱫᱚ ᱢᱤᱫ ᱵᱟᱨ ᱫᱤᱱ ᱪᱟᱜ ᱜᱤᱭᱟᱹᱧ ᱾ ᱯᱨᱟᱭ ᱫᱤᱱ ᱫᱚ ᱵᱟᱹᱧ ᱪᱟᱜ ᱜᱮᱭᱟ ᱾ ᱪᱮᱫᱠᱟ ᱢᱮᱱᱟᱢᱟ?
ᱟᱨ ᱪᱮᱫ ᱞᱮᱠᱟ ᱢᱟᱫᱟᱜ ᱠᱟᱹᱱᱟᱹᱧ ᱚᱱᱟ ᱜᱮ ᱡᱟ ᱾
ᱚᱻ ᱚᱲᱟᱜ ᱛᱤᱥ ᱮᱢ ᱪᱟᱜ-ᱟ ᱮᱨᱯᱚᱨ?
ᱮᱨᱯᱚᱨ ᱟᱫᱚ ᱩᱸᱻ ᱵᱟᱝ ᱪᱟᱜ ᱤᱧ ᱱᱤᱛᱚᱜ ᱨᱮᱫᱚ ᱦᱟᱸᱜ ᱠᱷᱟᱱ ᱾ ᱦᱩᱲᱩ ᱨᱚᱭ ᱠᱚ ᱪᱟᱞᱟᱜ ᱠᱟᱱᱟ ᱛᱚ ᱛᱟᱦᱚᱞᱮ ᱚᱲᱟᱜ ᱨᱮ ᱚᱠᱚᱭ ᱦᱚᱸ ᱵᱟᱠᱚ ᱛᱟᱦᱮᱸᱱᱟ ᱾ ᱮᱠᱞᱟ ᱪᱟᱞᱟᱣ ᱠᱟᱛᱮ ᱦᱚᱸ ᱮᱠᱞᱟ ᱛᱟᱦᱮᱸᱱ ᱦᱩᱭᱩᱜ-ᱟ ᱾
ᱦᱳᱲᱳ ᱦᱳᱲᱳ ᱨᱚᱦᱚᱭ ᱦᱩᱭ ᱮᱱᱟ ᱡᱷᱚᱛᱚ?
ᱟᱹᱣᱨᱤᱻ ᱦᱩᱸ ᱵᱟᱹᱭᱦᱟᱹᱲ ᱠᱚ ᱨᱚᱦᱚᱭ ᱦᱩᱭᱩᱜ ᱠᱟᱱᱟ ᱵᱟᱹᱫᱽ ᱠᱚᱫᱚ ᱟᱹᱣᱨᱤ ᱫᱟᱜᱚᱜ-ᱟ ᱾
ᱚᱻ ᱟᱯᱮ ᱥᱮᱫ ᱫᱚ ᱜᱷᱩᱴᱩ ᱜᱷᱩᱴᱩ ᱜᱮᱭᱟ ᱥᱮ ᱫᱟᱜ ᱜᱮᱭᱟ?
ᱵᱟᱹᱭᱦᱟᱹᱲ ᱠᱚᱫᱚ ᱜᱚᱴᱟ ᱜᱮ ᱫᱟᱜ ᱜᱮᱭᱟ ᱵᱟᱹᱫᱽ ᱨᱮᱫᱚ ᱜᱷᱩᱴᱩ ᱧᱚᱜ ᱜᱮᱭᱟ ᱾
ᱚᱻ ᱰᱷᱤᱯᱤ ᱦᱟᱥᱟ ᱥᱮ ᱥᱚᱢᱟᱱ ᱜᱮᱭᱟ?
ᱥᱚᱢᱟᱱ ᱜᱮᱭᱟ᱾
ᱚ ᱛᱟᱦᱞᱮ ᱨᱚᱦᱚᱭ ᱪᱟᱞᱟᱜ ᱠᱟᱱ ᱛᱚ?
ᱦᱩᱸ
ᱦᱮᱸ ᱦᱳᱲᱩ ᱨᱚᱦᱚᱭ ᱪᱟᱞᱟᱜ ᱠᱟᱱᱟ?
ᱦᱩᱸ ᱪᱟᱞᱟᱜ ᱠᱟᱱ ᱜᱮᱭᱟ᱾
ᱚ ᱟᱨ ᱠᱤ ᱧ ᱵᱟ ᱚᱲᱟᱜ ᱦᱚᱲ ᱪᱮᱫᱠᱟ ᱢᱮᱱᱟᱜ ᱠᱚᱛᱟ ᱯᱮᱭᱟ?
ᱦᱩᱸ ᱡᱚᱛᱷᱚ ᱦᱚᱲ ᱵᱮᱥ ᱜᱮ, ᱟᱯᱮ
ᱥ ᱫ ᱟᱞᱮ ᱦᱚ ᱴᱷᱤᱠ ᱜᱮ ᱤᱥᱠᱩᱞ ᱵᱟᱢ ᱪᱟᱞᱟᱜ ᱟ ᱛᱮᱦᱮᱧ ᱫᱚ
ᱫᱟᱜ ᱫᱟᱭ ᱪᱤᱠᱟᱹᱛᱮ ᱪᱟᱜ ᱤᱞ ᱟᱨ ᱫᱟᱠᱟ ᱾ᱠᱚᱦᱚᱸ ᱤᱥᱤᱱ ᱟᱹᱣᱨᱤᱤᱭᱜᱼᱟ᱾
ᱡᱟᱯᱩᱫ ᱮᱫᱟᱭ ᱛᱚ ᱱᱮᱛᱟᱨ ᱫᱚ ᱟᱹᱰᱤ ᱡᱳᱨ᱾ ᱡᱟᱹᱯᱩᱫ ᱫᱤᱱ ᱜᱮᱛᱚ ᱥᱮᱴᱮᱨᱮᱱᱟ᱾
ᱦᱮᱸ
ᱟᱞᱮ ᱥᱮᱫ ᱦᱚᱸ ᱛᱚᱞᱟ ᱠᱚ-ᱠᱚ ᱜᱤᱰᱤ ᱠᱟᱫᱟ ᱟᱫᱚ ᱨᱚᱦᱚᱭ ᱠᱚᱫᱚ ᱟᱣᱨᱤ ᱦᱩᱭᱩᱜᱼᱟ᱾ ᱟᱫᱚ ᱡᱟᱦᱟᱸᱭ ᱠᱚ ᱟᱜ ᱛᱚᱞᱟ ᱦᱟᱨᱟ ᱟᱠᱟᱱᱟ ᱩᱱᱠᱩ ᱜᱮᱠᱚ ᱨᱚᱦᱚᱭᱮᱫᱟ᱾
ᱟᱞᱮ ᱥᱮᱫ ᱫᱚ ᱡᱚᱛᱚ ᱦᱚᱲ ᱜᱮᱠᱚ ᱨᱚᱦᱚᱭ ᱠᱚ ᱫᱷᱽᱩᱨᱟᱹᱣ ᱠᱟᱱᱟ᱾ ᱱᱤᱛᱚᱜ ᱫᱚ ᱢᱟᱱᱮ ᱞᱟᱦᱟ ᱜᱮ ᱛᱳᱞᱟ ᱠᱚ ᱜᱤᱰᱤ ᱟᱠᱟᱫᱟ᱾
ᱛᱟᱦᱚᱞᱮ ᱟᱢ ᱟᱢᱫᱚ ᱵᱟᱝ ᱨᱚᱦᱚᱭ ᱠᱟᱛᱮ ᱵᱟᱢ ᱦᱮᱡ ᱟᱠᱟᱱᱟ?
ᱵᱟᱝᱜᱮ ᱠᱷᱮᱛ ᱵᱟᱹᱧ ᱪᱟᱞᱟᱣ ᱠᱟᱱᱟ᱾ ᱢᱟᱱᱮ ᱵᱟᱵᱟ ᱛᱟᱹᱠᱤᱱ ᱵᱟᱱᱟ ᱦᱚᱲ ᱠᱤᱱ ᱪᱟᱞᱟᱜ ᱛᱟᱦᱮᱸᱫ, ᱟᱫᱚ ᱚᱲᱟᱜ ᱫᱚ ᱚᱠᱚᱭ ᱛᱟᱦᱮᱱᱟ ᱢᱤᱫ ᱦᱚᱲᱚᱲ ᱦᱚᱨ ᱦᱚᱨ ᱛᱟᱦᱮᱱ ᱞᱟᱜᱟᱼᱜ ᱡᱤᱱᱤᱥ ᱯᱟᱛᱤ ᱢᱮᱱᱟᱜ ᱠᱚᱣᱟ ᱾ ᱛᱚ ᱚᱲᱟᱜ ᱨᱮ
ᱚ ᱛᱟᱦᱚᱞᱮ ᱦᱳᱲᱩ ᱨᱚᱦᱚᱭ ᱠᱚᱫᱚᱢ ᱵᱟᱰᱟᱭ ᱜᱮᱭᱟ᱾ ᱛᱚ ᱦᱩᱲᱩ ᱤᱨ ᱦᱩᱲᱩ ᱨᱚᱦᱚᱭ ᱟᱨ
ᱦᱮᱸ ᱵᱟᱰᱟᱭ ᱫᱚ ᱵᱟᱰ ᱵᱟᱰᱟᱭ ᱜᱤᱭᱟᱹᱧ ᱦᱳᱲᱳ ᱨᱚᱦᱚᱭ, ᱦᱮᱲᱦᱮᱫ ᱫᱚ ᱵᱟᱝ ᱫᱟᱲᱮᱟᱜ ᱤᱧ᱾ ᱦᱩᱲᱩ ᱨᱚᱦᱚᱭ ᱫᱟᱲᱮᱜᱭᱟᱜ ᱤᱧ, ᱦᱩᱲᱩ ᱛᱚᱞ ᱫᱟᱲᱮᱜ ᱤᱧ, ᱤᱨᱻ ᱫᱟᱲᱮᱜᱭᱟᱜ ᱟᱹᱧ᱾
ᱛᱯᱮᱥᱮᱫ ᱛᱚᱞᱟ - ᱛᱚᱞᱟ ᱪᱮᱫ ᱠᱚ ᱜᱤᱰᱤ ᱜᱮᱭᱟ᱾ ᱯᱚᱴᱚᱢ ᱠᱟᱛᱮᱮᱫ ᱢᱟᱱᱮ ᱯᱚᱴ ᱮᱨ ᱠᱟᱛᱮᱜ ᱠᱚ ᱯᱚᱴᱚᱢ ᱠᱟᱜᱼᱟ ᱥᱮ ᱵᱟᱠᱚ ᱯᱚᱴᱚᱢ ᱠᱟᱜ ᱟ᱾
ᱵᱟᱝ ᱡᱚᱠᱷᱚᱱ ᱚᱱᱮ ᱥᱤᱭᱟ ᱠᱚ ᱛᱚᱠᱷᱚᱱ ᱜᱮᱠᱚ ᱮᱨᱟ, ᱯᱚᱴᱚᱢ ᱫᱚ ᱚᱱᱠᱟ ᱵᱟᱠᱚ ᱤᱭᱟ ᱾ᱚᱱᱠᱟᱛᱮᱫ ᱫᱚ᱾
ᱠᱟᱨᱟᱢ ᱛᱚᱨᱚ ᱥᱮᱴᱮᱨ ᱦᱚᱪᱚᱜ ᱠᱟᱱ ᱛᱟᱯᱮᱭᱟ ᱥᱮ
ᱢᱟᱱᱮ ᱦᱩᱲᱩ ᱨᱚᱦᱚᱭ ᱠᱟᱛᱮᱜ, ᱚᱱᱛᱮ ᱦᱮᱲᱦᱮᱫ ᱯᱚᱨᱮ